ᱦᱮᱞᱳ᱾
ᱡᱚᱦᱟᱨ ᱜᱮ ᱜᱚᱝᱠᱮ ᱨᱚᱲ ᱠᱚ ᱟᱸᱡᱚᱢᱚᱜ ᱠᱟᱱᱟ ᱥᱮ ᱵᱟᱝ?
ᱦᱮᱸ ᱜᱚᱝᱠᱮ ᱡᱚᱦᱟᱨ ᱜᱮ ᱟᱹᱞᱤᱧᱟᱜ ᱨᱚᱲ ᱠᱚ ᱟᱸᱡᱚᱢ ᱫᱟᱵᱤᱱ ᱥᱮ ᱵᱟᱝ?
ᱦᱮᱸ ᱜᱚᱝᱠᱮ ᱟᱸᱡᱚᱢ ᱧᱟᱢ ᱫᱟᱞᱤᱧ ᱟᱵᱤᱱ ᱜᱮ ᱟᱹᱞᱤᱧᱟᱜ ᱛᱚ ᱟᱸᱡᱚᱢᱚᱜ ᱠᱟᱱᱟ ᱛᱚ ᱦᱮᱸ ᱥᱮ?
ᱦᱮᱸ ᱟᱡᱚᱢᱚᱜ ᱠᱟᱱ ᱜᱮᱭᱟ ᱟᱹᱰᱤ ᱵᱷᱟᱞᱮ ᱜᱮ ᱟᱸᱡᱚᱢᱚᱜ ᱠᱟᱱᱟ᱾
ᱚ ᱛᱟᱦᱚᱞᱮ ᱜᱚᱢᱠᱮ ᱪᱮᱫ ᱠᱚᱵᱤᱱ ᱪᱤᱠᱟᱹ ᱵᱟᱲᱟᱭᱮᱫᱟ?
ᱪᱤᱠᱟᱹ ᱦᱚᱸ ᱵᱟᱝ ᱦᱚᱸᱜᱼᱚᱭ ᱜᱚᱝᱠᱮ ᱫᱩᱲᱩᱵ ᱠᱟᱱᱟᱞᱤᱧ᱾ ᱟᱵᱤᱱ ᱫᱚ ᱜᱚᱝᱠᱮ ᱪᱮᱫ ᱵᱤᱱ ᱪᱤᱠᱟᱹᱭ ᱫᱟ?
ᱟᱞᱤᱧ ᱦᱚᱸ ᱜᱚᱢᱠᱮ ᱦᱚᱸᱜᱼᱚᱭ ᱛᱚ ᱫᱩᱲᱩᱵ ᱵᱟᱲᱟ ᱦᱩᱭ ᱟᱠᱟᱱᱟ᱾ ᱫᱟᱠᱟ ᱠᱚᱞᱤᱧ ᱡᱚᱢ ᱠᱮᱫᱟ ᱛᱚ ᱟᱫᱚᱞᱤᱧ ᱫᱩᱲᱩᱵ ᱵᱟᱲᱟ ᱟᱠᱟᱱᱟ᱾
ᱚ ᱛᱟᱦᱚᱞᱮ ᱜᱚᱢ ᱠᱮ ᱦᱟᱸᱜ ᱠᱷᱟᱱ ᱪᱮᱫ ᱠᱚᱫᱚ ᱩᱛᱩ ᱵᱟᱲᱟ ᱦᱩᱭ ᱞᱮᱱ ᱜᱮᱭᱟ?
ᱟᱞᱤᱧ ᱜᱚᱢᱠᱮ ᱩᱛᱩ ᱞᱮᱫᱟᱞᱤᱧ ᱮ ᱤᱭᱟᱹ ᱞᱤᱧ ᱩᱛᱩ ᱞᱮᱫᱟ ᱚᱱᱮ ᱡᱟᱦᱟᱸ ᱠᱩᱫᱽᱨᱤ ᱟᱨ ᱟᱞᱩ ᱟᱨ ᱵᱤᱞᱟᱹᱛᱤ᱾ ᱟᱵᱤᱱ ᱜᱮ ᱜᱚᱝᱠᱮ ᱛᱟᱦᱞᱮ ᱪᱮᱫ ᱵᱤᱱ ᱩᱛᱩ ᱞᱮᱫᱟ?
ᱟᱹᱞᱤᱧ ᱫᱚ ᱜᱚᱝᱠᱮ ᱦᱚᱸᱜᱼᱚᱭ ᱮᱸ ᱛᱤᱦᱤᱧ ᱫᱚ ᱦᱟᱸᱜ ᱠᱷᱟᱱ ᱩᱫ ᱦᱟᱞᱟᱝ ᱟᱹᱜᱩ ᱦᱩᱭ ᱞᱮᱱᱟ᱾ ᱩᱫ ᱞᱤᱧ ᱩᱛᱩ ᱩᱛᱩ ᱠᱟᱫᱟ ᱛᱮᱦᱮᱧ ᱫᱚ।
ᱚ ᱛᱟᱦᱚᱞᱮ ᱜᱚᱢᱠᱮ ᱪᱮᱫ ᱳᱫᱽ ᱜᱚᱢᱠᱮ ᱵᱩᱱᱩᱢ ᱳᱫᱽ ᱥᱮ ᱮᱢᱱᱤ ᱢᱚᱛᱟᱢ ᱳᱫᱽ?
ᱦᱮᱸ ᱜᱚᱝᱠᱮ ᱚᱱᱟ ᱫᱚ ᱦᱟᱸᱜ ᱠᱷᱟᱱ ᱢᱚᱛᱟᱢ ᱳᱫᱽ ᱟᱹᱜᱩ ᱦᱩᱭ ᱞᱮᱱᱟ᱾
ᱳ ᱛᱟᱦᱚᱞᱮ ᱜᱚᱝᱠᱮ ᱟᱯᱮ ᱥᱮᱫ ᱫᱚ ᱳᱫᱽ ᱠᱚᱫᱚ ᱧᱟᱢᱚᱜ ᱜᱮᱭᱟ?
ᱦᱮᱸ ᱜᱚᱝᱠᱮ ᱟᱞᱮ ᱥᱮᱫ ᱫᱚ ᱟᱹᱰᱤ ᱡᱳᱨ ᱜᱮ ᱳᱫᱽ ᱠᱚᱫᱚ ᱧᱟᱢᱚᱜ ᱜᱮᱭᱟ ᱟᱨ ᱜᱚᱢᱠᱮ ᱟᱯᱮ ᱥᱮᱫ ᱫᱚ ᱦᱟᱸᱜ ᱠᱷᱟᱱ ᱳᱫᱽ? ᱠᱚᱫᱚ ᱚᱠᱟ ᱞᱮᱠᱟ ᱧᱟᱢᱚᱜ ᱜᱮᱭᱟ?
ᱟᱞᱮ ᱥᱮᱫ ᱫᱚ ᱜᱚᱢᱠᱮ ᱮᱢᱱᱤ ᱚᱱᱟ ᱵᱟᱹᱞᱤ ᱳᱫᱽ ᱟᱨ ᱵᱩᱱᱩᱢ ᱳᱫᱽ ᱜᱮ ᱧᱟᱢᱚᱜ ᱜᱮᱭᱟ ᱮᱢᱱᱤ ᱢᱚᱛᱟᱢ ᱳᱫᱽ ᱠᱚᱫᱚ ᱜᱚᱢᱠᱮ ᱵᱟᱝ ᱜᱮ ᱧᱟᱢᱚᱜᱼᱟ ᱟᱞᱮᱥᱮᱫ ᱫᱚ᱾
ᱚ ᱢᱚᱛᱟᱢ ᱳᱫᱽ ᱟᱨ ᱡᱟᱦᱟᱸ ᱫᱚ ᱚᱨ ᱛᱩᱫ ᱳᱫᱽ ᱵᱤᱱ ᱟᱸᱡᱚᱢ ᱵᱟᱲᱟ ᱟᱠᱟᱫᱟ?
ᱵᱟᱝ ᱜᱚᱢᱠᱮ ᱚᱱᱟ ᱫᱚ ᱵᱟᱹᱞᱤᱧ ᱟᱸᱡᱚᱢ ᱵᱟᱲᱟ ᱟᱠᱟᱫᱟ ᱚᱱᱟ ᱫᱚ ᱜᱚᱢᱠᱮ ᱚᱠᱟ ᱞᱮᱠᱟᱱᱟᱜ ᱳᱫᱽ ᱟᱵᱟᱨ?
ᱚᱱᱟ ᱦᱚᱸ ᱜᱚᱝᱠᱮ ᱚᱱᱠᱟᱜᱮ ᱦᱟᱸᱜ ᱠᱷᱟᱱ ᱟᱹᱰᱤ ᱦᱟᱸᱜ ᱠᱷᱟᱱ ᱞᱟᱛᱟᱨ ᱥᱮᱫ ᱫᱚ ᱚᱱᱟ ᱫᱚ ᱡᱮᱞᱮᱧ ᱡᱮᱞᱮᱧ ᱦᱩᱭᱩᱜ ᱜᱮᱭᱟ ᱟᱹᱰᱤ ᱵᱚᱲᱚ ᱵᱚᱲᱚ ᱦᱟᱜᱠᱷᱟᱱ᱾
ᱦᱳ ᱦᱳ ᱟᱧᱟ ᱧᱮᱞ ᱫᱚᱞᱤᱧ ᱧᱮᱞ ᱵᱟᱲᱟ ᱟᱠᱟᱫᱟ ᱜᱚᱝᱠᱮ ᱚᱱᱟ ᱫᱚ ᱦᱟᱱᱮ ᱜᱚᱝᱠᱮ ᱚᱨ ᱛᱚ ᱚᱨ ᱛᱚᱫᱟ ᱛᱚ ᱚᱨ ᱛᱚᱫᱟᱢ? ᱚᱱᱟ ᱠᱷᱟᱹᱛᱤᱨ ᱜᱚᱝᱠᱮ ᱡᱟᱹᱱᱤᱡ ᱚᱱᱟ ᱫᱚ ᱚᱨ ᱛᱳᱫ ᱳᱫᱽ ᱠᱚ ᱧᱩᱛᱩᱢ ᱟᱠᱟᱫᱟ ᱦᱮᱸ ᱥᱮ᱾
ᱦᱮᱸ ᱜᱚᱢᱠᱮ ᱚᱱᱟ ᱫᱚ ᱦᱟᱸᱜ ᱠᱷᱟᱱ ᱚᱨ ᱠᱟᱛᱮᱜ ᱛᱩᱫ ᱦᱩᱭᱩᱜ ᱟ ᱛᱚ ᱚᱱᱟ ᱠᱷᱟᱹᱛᱤᱨ ᱛᱮ ᱦᱟᱸᱜ ᱠᱷᱟᱱ ᱡᱟᱦᱟᱸ ᱫᱚᱠᱚ ᱧᱩᱛᱩᱢ ᱟᱠᱟᱫᱟ ᱚᱨ ᱛᱳᱫ ᱳᱫᱽ᱾
ᱚ ᱚᱱᱟᱛᱮ ᱜᱚᱝᱠᱮ ᱚᱱᱟ ᱫᱚ ᱛᱟᱦᱚᱞᱮ ᱚᱱᱟ ᱠᱚ ᱧᱩᱛᱩᱢ ᱠᱟᱫᱟ ᱚᱱᱟᱛᱮ ᱡᱮᱢᱚᱱ ᱵᱩᱱᱩᱢ ᱳᱫᱽ ᱫᱚ ᱡᱟᱦᱟᱸ ᱵᱩᱱᱩᱢ ᱨᱮ ᱦᱩᱭᱩᱜ ᱜᱮᱭᱟ ᱦᱮᱸ ᱥᱮ᱾ ᱟᱨ ᱵᱟᱞᱤ ᱳᱫᱽ ᱫᱚ ᱵᱟᱞᱤ ᱨᱮ᱾
ᱦᱮᱸ᱾ ᱟᱨ ᱚᱱᱠᱟ ᱜᱮ ᱚᱱᱟ ᱚᱨ ᱛᱳᱫ ᱳᱫᱽ ᱦᱚᱸ ᱛᱟᱦᱚᱞᱮ ᱜᱚᱝᱠᱮ ᱚᱨ ᱛᱳᱫ ᱳᱫᱽ ᱠᱚᱫᱚ ᱦᱟᱸᱜ ᱠᱷᱟᱱ ᱡᱟᱦᱟᱸ ᱫᱚ ᱚᱱᱟ ᱫᱚ ᱦᱟᱸᱜ ᱠᱷᱟᱱ ᱛᱳᱫ ᱫᱚ ᱵᱟᱝ ᱦᱟᱞᱟᱝ ᱫᱚ ᱵᱟᱝᱵᱤᱱ ᱪᱟᱞᱟᱣ ᱵᱟᱲᱟ ᱟᱠᱟᱱ ᱜᱮᱭᱟ?
ᱵᱟᱝ ᱜᱚᱝᱠᱮ ᱟᱞᱮ ᱥᱮᱫ ᱫᱚ ᱜᱚᱝᱠᱮ ᱵᱟᱝ ᱧᱟᱢᱚᱜ ᱜᱮᱭᱟ ᱛᱚ ᱟᱫᱚ ᱟᱹᱞᱤᱧ ᱫᱚᱞᱤᱧ ᱧᱮᱞ ᱵᱟᱲᱟ ᱠᱟᱫᱟᱞᱤᱧ᱾ ᱵᱟᱡᱟᱨ ᱠᱚᱨᱮ ᱜᱮ ᱦᱟᱴ ᱠᱚᱨᱮ ᱜᱮᱞᱤᱧ ᱧᱮᱞ ᱵᱟᱲᱟ ᱟᱠᱟᱫᱟ ᱟᱠᱷᱨᱤᱧ ᱜᱮᱭᱟ ᱠᱚ ᱛᱚ ᱡᱮᱞᱮᱧ ᱜᱮ ᱜᱚᱝᱠᱮ ᱧᱮᱞᱚᱜᱼᱟ ᱦᱮᱸ ᱥᱮ᱾ ᱵᱤᱥᱤ ᱫᱚ ᱚᱱᱟ ᱫᱚ ᱜᱚᱢᱠᱮ ᱵᱟᱝ ᱰᱳᱢᱵᱮᱜᱼᱟ ᱦᱮᱸ ᱥᱮ?
ᱦᱮᱸ ᱚᱱᱟ ᱫᱚ ᱦᱟᱸᱜ ᱠᱷᱟᱱ ᱵᱟᱝ ᱰᱳᱵᱮᱜᱼᱟ ᱚᱱᱟ ᱫᱚ ᱦᱮᱸ ᱚᱱᱟ ᱫᱚ ᱟᱹᱰᱤ ᱡᱮᱞᱮᱧ ᱜᱮ᱾ ᱟᱨ ᱡᱟᱦᱟᱸ ᱫᱚ ᱜᱚᱝᱠᱮ ᱮᱸ ᱚᱨ ᱛᱩᱫ ᱩᱫ ᱠᱚ ᱡᱟᱦᱟᱸ ᱫᱚ ᱡᱚᱠᱷᱚᱱ ᱵᱤᱱ ᱧᱟᱢᱟ ᱥᱮ ᱡᱟᱦᱟᱸ ᱠᱚᱨᱮᱫ ᱚᱢᱚᱱᱚᱜ ᱜᱮᱭᱟ ᱚ ᱚᱸᱰᱮ ᱫᱚ ᱚᱸᱰᱮ ᱛᱚ ᱜᱚᱢᱠᱮ ᱵᱤᱱ ᱪᱟᱞᱟᱜᱼᱟ ᱦᱟᱸᱜ ᱠᱷᱟᱱ ᱟᱹᱰᱤ ᱡᱟᱹᱥᱛᱤ ᱚᱢᱚᱱᱚᱜᱼᱟ ᱛᱚ ᱢᱤᱫᱴᱷᱮᱱ ᱜᱮ ᱟᱨ ᱡᱟᱦᱟᱸ ᱫᱚ ᱟᱹᱵᱤᱱ ᱚᱱᱟ ᱚᱨ ᱛᱩᱫ ᱨᱮ ᱦᱟᱸᱜ ᱠᱷᱟᱱ ᱪᱷᱩᱠ ᱵᱤᱱ ᱧᱟᱢ ᱫᱚ ᱟᱹᱰᱤ ᱪᱮᱦᱨᱟ ᱵᱤᱱ ᱜᱚᱦᱚᱲ ᱛᱩᱫ ᱜᱚᱫ ᱠᱟᱜᱼᱟ᱾
ᱚ ᱛᱟᱦᱚᱞᱮ ᱜᱚᱢᱠᱮ ᱚᱱᱟ ᱫᱚ ᱜᱚᱢᱠᱮ ᱯᱩᱨᱟᱹ ᱳᱰᱳᱠ ᱠᱚᱜᱼᱟ ᱥᱮ ᱠᱟᱹᱴᱤᱡ ᱠᱟᱹᱴᱤᱡ ᱪᱟᱞᱟᱜ ᱩᱰᱩᱠ ᱠᱚᱜᱼᱟ ᱚᱱᱟ ᱫᱚ ᱢᱟᱱᱮ ᱧᱮᱞ ᱴᱷᱤᱠᱟᱹᱜᱼᱟ ᱜᱚᱝᱠᱮ ᱩᱰᱩᱠᱚᱜᱼᱟ ᱡᱚᱠᱷᱚᱱ?
ᱦᱮᱸ ᱜᱚᱝᱠᱮ ᱦᱟᱸᱜ ᱠᱷᱟᱱ ᱯᱩᱨᱟᱹ ᱛᱚ ᱵᱟᱝ ᱩᱰᱩᱠ ᱠᱚᱜᱼᱟ ᱚᱱᱟ ᱫᱚ ᱦᱟᱸᱜ ᱠᱷᱟᱱ ᱟᱹᱰᱤ ᱡᱳᱨ ᱦᱟᱸᱜ ᱠᱷᱟᱱ ᱚᱱᱟ ᱢᱮᱸᱫ ᱨᱮᱱᱟᱜ ᱦᱟᱸᱜ ᱠᱷᱟᱱ ᱱᱚᱡᱚᱨ ᱞᱟᱜᱟᱜᱼᱟ ᱵᱟᱝᱠᱷᱟᱱ ᱫᱚ ᱦᱟᱸᱜ ᱠᱷᱟᱱ ᱵᱟᱢ ᱧᱤᱧᱟᱢᱟ ᱚᱱᱟ ᱳᱫᱽ ᱛᱚᱵᱮ ᱡᱷᱚᱛᱚ ᱦᱚᱲ ᱫᱚ ᱜᱚᱢᱠᱮ ᱳᱫᱽ ᱫᱚ ᱵᱟᱠᱚ ᱧᱟᱢ ᱫᱟᱲᱮᱭᱟᱜᱼᱟ᱾ ᱦᱟᱸᱜ ᱠᱷᱟᱱ ᱠᱚ ᱮ ᱦᱟᱸᱜ ᱠᱷᱟᱱ ᱧᱮᱞ ᱠᱚᱣᱟᱞᱤᱧ ᱟᱹᱞᱤᱧ, ᱟᱹᱞᱤᱧ ᱦᱟᱸᱜ ᱠᱷᱟᱱ ᱟᱹᱞᱤᱧ ᱫᱚ ᱜᱚᱝᱠᱮ ᱪᱮᱫ ᱞᱤᱧ ᱞᱟᱹᱭᱟ ᱟᱹᱞᱤᱧ ᱫᱚ ᱟᱹᱰᱤ ᱡᱳᱨ ᱜᱮ ᱩᱫ ᱞᱤᱧ ᱧᱟᱢᱟ ᱟᱹᱞᱤᱧ ᱚᱱᱠᱟ ᱦᱟᱸᱜ ᱠᱷᱟᱱ ᱜᱩᱯᱤ ᱠᱚᱨᱮ ᱪᱟᱞᱟᱣ ᱦᱩᱭ ᱟᱠᱟᱱᱟ ᱢᱮᱨᱚᱢ ᱜᱩᱯᱤ ᱜᱩᱞᱤ ᱠᱚᱨᱮᱫ ᱟᱫᱚ ᱟᱞᱮ ᱥᱮᱫ ᱫᱚ ᱦᱟᱸᱜ ᱠᱷᱟᱱ ᱵᱤᱨ ᱜᱮᱭᱟ ᱛᱚ ᱟᱫᱚ ᱡᱷᱚᱛᱚ ᱦᱚᱲ ᱜᱮ ᱦᱟᱸᱜ ᱠᱷᱟᱱ ᱢᱤᱫ ᱥᱚᱝ ᱛᱮᱜᱮᱞᱮ ᱜᱩᱛᱤ ᱜᱮᱭᱟ᱾ ᱦᱚᱲ ᱠᱚ ᱚᱱᱠᱟ ᱫᱚ ᱠᱚ ᱪᱟᱞᱟᱜᱼᱟ ᱚᱱᱠᱟ ᱛᱮᱠᱚ ᱪᱟᱞᱟᱣ ᱯᱟᱨᱚᱢᱚᱜ ᱨᱮᱦᱚᱸ ᱮᱱᱠᱷᱟᱱ ᱩᱫ ᱫᱚ ᱵᱟᱠᱚ ᱧᱮᱧᱟᱢᱟ᱾ ᱢᱮᱱᱠᱷᱟᱱ ᱟᱹᱞᱤᱧ ᱫᱚ ᱫᱚᱢᱮ ᱞᱤᱧ ᱧᱮᱞ ᱧᱟᱢ ᱫᱟᱲᱮᱭᱟᱜ ᱾
ᱚ ᱦᱮᱸ ᱛᱚ ᱛᱟᱦᱞᱮ ᱜᱚᱝᱠᱮ ᱚᱱᱟ ᱫᱚ ᱜᱚᱝᱠᱮ ᱢᱤᱫᱴᱟᱝ ᱢᱟᱱᱮ ᱵᱷᱟᱜᱜᱚ ᱫᱚᱨᱠᱟᱨ ᱦᱮᱸ ᱥᱮ ᱡᱮ ᱢᱮᱱᱛᱮᱫ ᱢᱮᱫᱴᱟᱝ ᱩᱫ ᱧᱮᱧᱟᱢ ᱨᱮ ᱦᱮᱸ ᱥᱮ ᱾
ᱦᱮᱸ ᱟᱨ ᱚᱱᱟ ᱫᱚ ᱦᱟᱸᱜ ᱠᱷᱟᱱᱚᱢ ᱦᱮᱸ ᱞᱟᱹᱭᱵᱤᱱ ᱢᱟ?
ᱡᱮᱢᱚᱱ ᱜᱚᱝᱠᱮ ᱡᱮᱢᱚᱱ ᱯᱩᱴᱠᱟᱹ ᱠᱚᱦᱚᱸ ᱡᱮᱢᱚᱱ ᱵᱟᱝ ᱧᱟᱢᱚᱜ ᱜᱮᱭᱟ ᱡᱚᱛᱚ ᱦᱚᱲ ᱫᱚ ᱵᱟᱠᱚ ᱧᱟᱢ ᱜᱮᱭᱟ ᱦᱮᱸ ᱥᱮ ᱾ ᱛᱟᱦᱞᱮ ᱟᱹᱵᱤᱱ ᱫᱚ ᱜᱚᱝᱠᱮ ᱟᱵᱤᱱ ᱫᱚ ᱯᱩᱴᱠᱟᱹ ᱠᱚᱫᱚᱵᱤᱱ ᱦᱟᱞᱟᱝ ᱵᱟᱲᱟ ᱟᱠᱟᱫᱟ ᱛᱚ ᱾
ᱦᱮᱸ ᱜᱚᱝᱠᱮ ᱯᱷᱩᱴᱠᱟᱹ ᱠᱚ ᱦᱟᱞᱟᱝ ᱵᱟᱲᱟ ᱦᱩᱭ ᱟᱠᱟᱱ ᱜᱮᱭᱟ ᱾ ᱟᱨ ᱯᱩᱴᱠᱟᱹ ᱫᱚ ᱜᱚᱝᱠᱮ ᱪᱮᱫ ᱞᱤᱧ ᱞᱟᱹᱭᱟ ᱠᱷᱟᱱ ᱟᱹᱰᱤ ᱡᱳᱨ ᱠᱷᱟᱱ ᱯᱩᱴᱠᱟᱹ ᱦᱟᱞᱟᱝ ᱨᱮᱦᱚᱸ ᱟᱹᱰᱤ ᱡᱳᱨ ᱨᱟᱹᱥ ᱠᱟ ᱧᱟᱢᱚᱜ ᱜᱮᱭᱟ, ᱟᱨ ᱜᱚᱝᱠᱮ ᱟᱯᱮ ᱚᱱᱛᱮ ᱫᱚ ᱯᱷᱩᱴᱠᱟᱹ ᱠᱚᱫᱚ ᱠᱚ ᱧᱟᱢᱚᱜ ᱟᱥᱮ ᱵᱟᱝᱜᱮ ᱯᱷᱩᱴᱠᱟᱹ?
ᱵᱟᱝ ᱜᱚᱝᱠᱮ ᱟᱞᱮ ᱥᱮᱫ ᱫᱚ ᱯᱷᱩᱴᱠᱟᱹ ᱫᱚ ᱵᱟᱠᱚ ᱧᱟᱢᱚᱜ ᱜᱮᱭᱟ ᱟᱫᱚ ᱢᱟᱱᱮ ᱵᱤᱨ ᱫᱤᱥᱚᱢ ᱥᱮᱫ ᱛᱚ ᱵᱮᱥᱤ ᱠᱚ ᱧᱟᱢᱚᱜ ᱜᱮᱭᱟ ᱟᱞᱮ ᱫᱚ ᱜᱚᱝᱠᱮ ᱵᱤᱨ ᱫᱤᱥᱚᱢ ᱫᱚ ᱵᱟᱞᱮ ᱯᱟᱲᱦᱟᱜ ᱠᱟᱱᱟ ᱛᱚ ᱟᱫᱚ ᱟᱞᱮ ᱥᱮᱫ ᱫᱚ ᱵᱤᱨ ᱠᱚᱦᱚᱸ ᱵᱟᱹᱱᱩᱜᱼᱟ ᱦᱚᱭ ᱦᱚᱭ ᱚᱱᱟ ᱫᱚ ᱜᱚᱝᱠᱮ ᱚᱠᱟ ᱞᱮᱠᱟᱱ ᱡᱟᱭᱜᱟ ᱠᱚᱨᱮ ᱧᱟᱢᱚᱜ ᱜᱮᱭᱟ ᱡᱟᱦᱟᱸ ᱚᱱᱮ ᱯᱩᱴᱠᱟᱹ ᱠᱚᱫᱚ ᱚᱠᱟ ᱞᱮᱠᱟᱱ ᱡᱟᱭᱜᱟ ᱠᱚᱨᱮ ᱠᱚ ᱧᱟᱢᱚᱜ ᱜᱮᱭᱟ?
ᱟᱸ ᱯᱷᱩᱴᱠᱟᱹ ᱫᱚ ᱜᱚᱝᱠᱮ ᱟᱞᱮ ᱱᱚᱱᱛᱮ ᱫᱚ ᱟᱸᱜ ᱠᱷᱟᱱ ᱵᱤᱨ ᱫᱚ ᱵᱤᱨ ᱜᱮ ᱢᱮᱱᱠᱷᱟᱱ ᱟᱫᱚ ᱵᱤᱨ ᱠᱷᱚᱱ ᱡᱟᱦᱟᱸ ᱚᱱᱮ ᱫᱟᱜᱽ ᱠᱚ ᱞᱤᱸᱜᱤ ᱟᱬᱜᱚ ᱠᱟᱛᱮᱫ ᱚᱱᱟ ᱵᱟᱹᱞᱤ ᱠᱚᱦᱚᱸ ᱟᱬᱜᱚᱱᱟᱥᱮ ᱟᱫᱚ ᱜᱚᱝᱠᱮ ᱚᱱᱟ ᱵᱟᱞᱤ ᱠᱚᱨᱮ ᱜᱮᱵᱤᱱ ᱧᱟᱢ ᱫᱟᱲᱮᱭᱟᱜᱼᱟ ᱩᱫ ᱫᱚ ᱟᱹᱰᱤ ᱩᱫ ᱞᱤᱧ ᱞᱮᱫ ᱡᱟᱦᱟᱸ ᱫᱚ ᱯᱷᱩᱴᱠᱟᱹ ᱫᱚ ᱟᱹᱰᱤ ᱡᱳᱨ ᱵᱤᱱ ᱧᱟᱢ ᱠᱚᱜᱮᱭᱟ ᱚᱸᱰᱮ ᱫᱚ ᱾ ᱟᱨ ᱯᱷᱩᱴᱠᱟᱹ ᱠᱚᱫᱚᱜ ᱠᱷᱟᱱ ᱛᱟᱦᱞᱮ ᱜᱚᱝᱠᱮ ᱩᱛᱩ ᱠᱟᱛᱮ ᱵᱤᱱ ᱦᱮᱸ
ᱞᱟᱹᱭ ᱵᱤᱱ
ᱦᱮᱸ ᱦᱮᱸ ᱾ ᱟᱸ ᱫᱟᱜᱽ ᱠᱚ ᱞᱤᱸᱜᱤ ᱠᱚᱜ ᱫᱚ ᱠᱷᱟᱱ ᱚᱸᱰᱮ ᱜᱮ ᱟᱸᱜ ᱞᱤᱸᱜᱤ ᱡᱟᱦᱟᱸ ᱵᱟᱹᱞᱤ ᱠᱚ ᱟᱬᱜᱚ ᱠᱚᱜᱼᱟ ᱥᱮ ᱦᱚᱭ ᱚᱸᱰᱮ ᱟᱫᱚᱵᱤᱱ ᱠᱚᱣᱟ ᱯᱷᱩᱴᱠᱟᱹ ᱫᱚ ᱟᱹᱰᱤ ᱡᱟᱹᱥᱛᱤ ᱫᱚ ᱾
ᱚ ᱦᱮᱸ ᱛᱚ ᱾ ᱟᱫᱚ ᱜᱚᱝᱠᱮ ᱞᱟᱹᱭᱟᱠᱚ ᱜᱚᱝᱠᱮ ᱯᱷᱩᱴᱠᱟᱹ ᱫᱚ ᱦᱟᱱᱮ ᱡᱟᱦᱟᱸ ᱫᱟᱜᱽ ᱠᱚ ᱞᱤᱝᱜᱤᱱᱟ ᱢᱟᱱᱮ ᱚᱱᱟ ᱥᱮᱭᱟᱞᱚᱢ ᱠᱚᱜᱼᱟ ᱠᱟᱹᱴᱤᱡ ᱠᱟᱹᱴ ᱴᱤᱠ ᱦᱮᱸ ᱥᱮ ᱾
ᱦᱮᱸ ᱦᱮᱸ ᱾
ᱟᱫᱚ ᱚᱸᱰᱮ ᱥᱮᱭᱟᱞᱚᱢ ᱱᱚᱜ ᱱᱟ ᱠᱚᱨᱮ ᱜᱮ ᱵᱮᱥᱤᱨ ᱵᱷᱟᱜᱽ ᱫᱚ ᱛᱟᱦᱸᱮᱱ ᱜᱮᱭᱟ ᱟᱨ ᱞᱟᱹᱭᱟᱠᱚ ᱡᱮ ᱮᱱᱛᱮ ᱯᱩᱴᱠᱟᱹ ᱫᱚ ᱡᱟᱦᱟᱸ ᱡᱟᱦᱟᱸ ᱨᱮᱠᱚ ᱧᱟᱢᱚᱜᱼᱟ ᱚᱸᱰᱮ ᱪᱮᱛᱟᱱ ᱨᱮ ᱪᱮᱛᱟᱱ ᱠᱟᱹᱴᱤᱡ ᱠᱚ ᱜᱟᱜ ᱠᱟᱜᱼᱟ ᱵᱤᱸᱫᱤ ᱵᱤᱸᱫᱤ ᱜᱟᱜ ᱛᱟᱦᱮᱸᱱᱟ ᱥᱟᱹᱨᱤ ᱥᱮ ᱪᱮᱫ ᱜᱚᱝᱠᱮ ᱾
ᱦᱮᱸ ᱜᱚᱝᱠᱮ ᱥᱟᱹᱨᱤᱜᱮ ᱚᱱᱟ ᱦᱟᱸᱜ ᱠᱷᱟᱱ ᱚᱸᱰᱮ ᱚᱱᱟ ᱧᱮᱞ ᱛᱮᱜᱮᱵᱤᱱ ᱵᱩᱡᱽ ᱫᱟᱲᱮᱭᱟᱜᱼᱟ ᱠᱷᱟᱱ ᱱᱚᱸᱰᱮ ᱫᱚ ᱯᱷᱩᱴᱠᱟᱹ ᱢᱮᱱᱟᱭᱟ ᱾ ᱟᱨ ᱟᱨ ᱚᱝ ᱠᱟ ᱫᱚ ᱠᱷᱟᱱ ᱠᱤᱪᱷᱩ ᱜᱟᱱ ᱫᱚᱠᱚ ᱩᱰᱩᱠ ᱠᱚᱜᱼᱟ ᱮᱱᱠᱷᱟᱱ ᱠᱟᱹᱴᱤᱡ ᱠᱟᱹᱴᱤᱡ ᱟᱨ ᱢᱮᱱᱠᱷᱟᱱ ᱡᱷᱚᱛᱚ ᱯᱷᱩᱴᱠᱟᱹ ᱫᱚ ᱦᱟᱸᱜ ᱠᱷᱟᱱ ᱵᱟᱝᱠᱚ ᱩᱰᱩᱠ ᱠᱚᱜᱼᱟ ᱚᱱᱮ ᱚᱱᱠᱟ ᱵᱤᱱ ᱧᱮᱧᱟᱢᱟ ᱡᱟᱦᱟᱸ ᱠᱚᱨᱮ ᱵᱤᱱ ᱞᱟᱹᱭ ᱠᱮᱫ ᱫᱚ ᱟᱹᱵᱤᱱ ᱚᱱᱮ ᱵᱤᱸᱫᱤ ᱜᱟᱜᱽ ᱞᱮᱠᱟ ᱾
ᱦᱮᱸ ᱦᱮᱸ ᱛᱟᱦᱞᱮ ᱜᱚᱝᱠᱮ ᱯᱩᱴ ᱠᱟᱹ ᱫᱚ ᱛᱟᱦᱞᱮ ᱯᱷᱩᱴᱠᱟᱹ ᱫᱚ ᱜᱚᱝᱠᱮ ᱢᱤᱫᱴᱷᱮᱱ ᱫᱚ ᱛᱤᱱᱟᱹᱜ ᱜᱟᱱ ᱠᱚ ᱧᱟᱢᱚᱜ ᱜᱮᱭᱟ ᱢᱟᱱᱮ ᱢᱤᱫᱴᱟᱝ ᱵᱟᱨᱭᱟ ᱠᱟᱛᱮᱜ ᱜᱮ ᱠᱚ ᱧᱟᱢᱚᱜ ᱜᱮᱭᱟ ᱥᱮ ᱫᱷᱟᱹᱨ ᱜᱮᱠᱚ ᱧᱟᱢᱚᱜ ᱜᱮᱭᱟ ᱢᱤᱫᱴᱷᱮᱱ ᱫᱚ ᱾
ᱟᱫᱚ ᱜᱚᱝᱠᱮ ᱮᱭᱟᱭ ᱤᱨᱟᱹᱞ ᱜᱚᱴᱟᱝ ᱚᱠᱟ ᱠᱚᱨᱮ ᱫᱚ ᱜᱮᱞ ᱜᱚᱴᱟᱝ ᱦᱚᱸ ᱚᱱᱟ ᱥᱩᱨ ᱥᱩᱨ ᱥᱩᱨ ᱜᱮ ᱤᱧ ᱫᱩᱧ ᱧᱟᱢ ᱫᱟᱲᱮᱭᱟ ᱠᱚᱣᱟ ᱦᱚᱭ ᱟᱨ ᱢᱟ ᱚᱱᱠᱟ ᱜᱮᱠᱚ ᱧᱟᱢᱚᱜᱼᱟ ᱛᱟᱦᱞᱮ ᱜᱟᱝᱠᱮ ᱯᱷᱩᱴᱠᱟᱹ ᱞᱮᱴᱚ ᱫᱚᱵᱤᱱ ᱡᱚᱢ ᱵᱟᱲᱟ ᱟᱠᱟᱫ
ᱯᱷᱩᱴᱠᱟᱹ ᱞᱮᱴᱟ ᱫᱚ ᱜᱚᱢᱠᱮ ᱵᱟᱝ ᱡᱚᱢ ᱵᱟᱲᱟ ᱦᱩᱭ ᱠᱟᱱᱟ, ᱜᱚᱝᱠᱮ ᱟᱞᱮ ᱥᱮᱫ ᱫᱚ ᱯᱷᱩᱴᱠᱟᱹ ᱦᱚᱸᱛᱚ ᱵᱟᱝ ᱧᱟᱢᱚᱜᱼᱟ ᱟᱨ ᱜᱚᱢᱠᱮ ᱦᱟᱴ ᱠᱚᱨᱮ ᱵᱟᱡᱟᱨ ᱠᱚᱨᱮ ᱠᱚ ᱟᱠᱷᱨᱤᱧ ᱨᱮᱦᱚᱸ ᱜᱚᱝᱠᱮ ᱯᱩᱴᱠᱟᱹ ᱨᱮᱱᱟᱜ ᱜᱚᱱᱚᱝ ᱛᱚ ᱫᱚᱢᱮ ᱵᱤᱥᱤ ᱜᱮᱭᱟ ᱟᱫᱚ ᱚᱱᱟᱛᱮ ᱯᱷᱩᱴᱠᱟᱹ ᱥᱮ ᱤᱭᱟᱹ ᱠᱚᱦᱚᱸ ᱞᱮᱴᱚ ᱠᱚᱫᱚ ᱵᱟᱝ ᱡᱚᱢ ᱵᱟᱲᱟ ᱦᱩᱭ ᱟᱠᱟᱱᱟ᱾ ᱟᱫᱚ ᱪᱮᱫ ᱞᱮᱠᱟ ᱵᱩᱡᱷᱟᱹᱜᱼᱟ ᱜᱚᱢᱠᱮ ᱯᱷᱩᱴᱠᱟᱹ ᱞᱮᱴᱟ ᱫᱚ?
ᱩᱴᱠᱮ ᱞᱮᱴᱚ ᱫᱚᱚ ᱠᱷᱟ ᱜᱚᱝᱠᱮ ᱦᱟᱸᱜ ᱠᱷᱟᱱ ᱟᱹᱰᱤ ᱡᱳᱨ ᱜᱮ ᱥᱤᱵᱤᱞᱟ᱾ ᱟᱨ ᱪᱮᱫ ᱞᱤᱧ ᱞᱟᱹᱭᱟ? ᱦᱟᱸ ᱟᱹᱰᱤ ᱡᱳᱨ ᱜᱮ ᱯᱷᱩᱴᱠᱟᱹ ᱞᱮᱴᱚ ᱥᱟᱶᱛᱮ ᱟᱨᱦᱚᱸ ᱟᱹᱵᱤᱱ ᱡᱩᱫᱤ ᱱᱚᱣᱟ ᱯᱩᱴᱠᱟᱹ ᱵᱤᱱ ᱥᱚᱲᱮ ᱫᱟᱲᱮᱭᱟᱠᱚᱣᱟ ᱮᱸ ᱟᱹᱰᱤ ᱜᱮ ᱢᱚᱡᱽ ᱵᱩᱡᱷᱟᱹᱜ-ᱟ ᱟᱨ ᱟᱨ ᱩᱛᱩ ᱠᱚᱦᱚᱸ ᱯᱷᱩᱴᱠᱟᱹ ᱫᱚ ᱞᱟᱹᱭ ᱜᱟᱱᱚᱜ-ᱟ ᱢᱤᱫ ᱠᱟᱛᱷᱟ ᱛᱮ ᱟᱹᱰᱤ ᱡᱳᱨ ᱜᱮ ᱠᱚ ᱥᱤᱵᱤᱞᱟ, ᱵᱩᱡᱽ ᱫᱟᱵᱤᱱ ᱥᱮ᱾ ᱟᱨ ᱜᱚᱝᱠᱮ ᱟᱵᱤᱱ ᱫᱚ ᱛᱟᱦᱞᱮ ᱯᱩᱴᱠᱟᱹ ᱠᱚᱫᱚ ᱵᱤᱱ ᱡᱚᱢ ᱵᱟᱲᱟ ᱠᱟᱜ ᱠᱚᱣᱟ ᱥᱮ ᱵᱟᱝ ᱮᱠᱟᱞ ᱜᱮ?
ᱟᱫᱚ ᱜᱚᱢᱠᱮ ᱯᱩᱴᱠᱟᱹ ᱫᱚ ᱢᱤᱫ ᱥᱚᱢᱚᱭ ᱜᱚᱢᱠᱮ ᱮᱸ ᱞᱤᱧ ᱡᱚᱢ ᱵᱟᱲᱟ ᱠᱟᱜ ᱠᱚᱣᱟ ᱟᱹᱰᱤ ᱥᱮᱫᱟᱭ ᱨᱮ ᱜᱚᱢᱠᱮ ᱞᱤᱧ ᱡᱚᱢ ᱞᱮᱫ ᱠᱚᱣᱟ ᱟᱫᱚ ᱜᱚᱢᱠᱮ ᱚᱠᱟᱨᱮᱢ ᱧᱟᱢ ᱠᱚᱣᱟ ᱯᱩᱴ ᱠᱟᱹ ᱟᱫᱚ ᱢᱤᱫ ᱫᱷᱟᱣ ᱞᱤᱧ ᱡᱚᱢ ᱵᱟᱲᱟ ᱠᱚ ᱜᱮ ᱯᱩᱴᱠᱟᱹ ᱩᱛᱩ ᱞᱤᱧ ᱡᱚᱢ ᱵᱟᱲᱟ ᱟᱠᱟᱫᱟ ᱜᱚᱝᱠᱮ᱾
ᱚ ᱛᱟᱦᱚᱞᱮ ᱚᱠᱟ ᱞᱮᱠᱟ ᱵᱤᱱ ᱵᱩᱡᱽ ᱠᱮᱫᱟ ᱡᱚᱢ ᱠᱟᱛᱮᱫ ᱚᱱᱟ ᱫᱚ?
ᱟᱹᱞᱤᱧ ᱜᱚᱢᱠᱮ ᱯᱩᱴᱠᱟᱹ ᱡᱚᱢ ᱠᱟᱛᱮ ᱜᱚᱝᱠᱮ ᱟᱹᱞᱤᱧ ᱵᱟᱹᱞᱤᱧ ᱵᱩᱡᱷᱟᱹᱣ ᱫᱟᱲᱮᱭᱟᱜ ᱠᱟᱱᱟ ᱡᱮ ᱯᱩᱴᱠᱟᱹ ᱟᱹᱞᱤᱧ ᱡᱚᱢ ᱫᱟ ᱥᱮ ᱮᱴᱟᱜ ᱡᱤᱱᱤᱥ ᱞᱤᱧ ᱡᱚᱢ ᱫᱟ ᱢᱟᱱᱮ ᱡᱮᱞ ᱩᱛᱩ ᱞᱮᱠᱟ ᱜᱮ ᱜᱚᱝᱠᱮ ᱵᱩᱡᱷᱟᱹᱜ ᱠᱟᱱᱟ᱾
ᱦᱮᱸ ᱡᱤᱞ ᱩᱛᱩ ᱞᱮᱠᱟ ᱜᱮ ᱯᱩᱨᱟᱹ ᱵᱩᱡᱷᱟᱹᱜ ᱜᱮᱭᱟ ᱚᱱᱟ ᱫᱚ᱾
ᱦᱮᱸ ᱦᱮᱸ᱾
ᱟᱨ ᱛᱟᱦᱞᱮ ᱜᱚᱝᱠᱮ ᱟᱯᱮ ᱚᱱᱛᱮ ᱫᱚ ᱛᱟᱦᱞᱮ ᱦᱚᱸᱜ-ᱚᱭ ᱡᱟᱦᱟᱸ ᱵᱤᱱ ᱞᱟᱹᱭ ᱠᱮᱜ ᱫᱚ ᱦᱮᱸ ᱵᱟᱹᱞᱤ ᱩᱫ ᱠᱚ ᱧᱟᱢᱚᱜ ᱜᱮᱭᱟ ᱛᱟᱦᱚᱞᱮ ᱠᱷᱟᱱ ᱵᱟᱹᱞᱤ ᱩᱫ ᱠᱚᱫᱚ ᱟᱠᱷᱟᱱ ᱪᱮᱫ ᱠᱟ ᱠᱟᱛᱮᱜ ᱯᱮ ᱡᱚᱢ ᱜᱮᱭᱟ ᱟᱯᱮ ᱫᱚ, ᱞᱟᱫ ᱠᱟᱛᱮᱜ ᱥᱮ ᱚᱱᱠᱟ ᱩᱛᱩ ᱩᱛᱩ ᱠᱚ ᱯᱮ ᱡᱚᱢ?
ᱟᱞᱮ ᱫᱚ ᱜᱚᱢᱠᱮ ᱵᱟᱹᱞᱤ ᱩᱫᱽ ᱫᱚ ᱜᱚᱢᱠᱮ ᱵᱤᱥᱤ ᱫᱚ ᱞᱟᱫ ᱠᱟᱛᱮ ᱜᱮ ᱜᱚᱝᱠᱮ ᱞᱮ ᱡᱚᱢ ᱜᱤᱭᱟ᱾ ᱟᱨ ᱡᱟᱦᱟᱸ ᱵᱩᱱᱩᱢ ᱩᱫ ᱫᱚ ᱵᱩᱱᱩᱢ ᱩᱫ ᱫᱚ ᱵᱤᱥᱤ ᱞᱮ ᱥᱳᱲᱮ ᱜᱤᱭᱟ᱾
ᱦᱮᱸ ᱥᱳᱲᱮ ᱦᱚᱸ ᱟᱹᱰᱤ ᱡᱳᱨ ᱜᱮ ᱥᱤᱵᱤᱞᱟ ᱵᱩᱱᱩᱢ ᱩᱫ ᱫᱚ, ᱦᱮᱸ ᱥᱮ?
ᱦᱮᱸ ᱵᱩᱱᱩᱢ ᱩᱫ ᱫᱚ ᱟᱹᱰᱤ ᱪᱮᱨᱦᱟ ᱟᱹᱰᱤ ᱪᱮᱨᱦᱟ ᱵᱩᱡᱷᱟᱹᱜ-ᱟ ᱥᱮ ᱥᱳᱲᱮ ᱫᱚ ᱢᱟᱱᱮ ᱡᱟᱦᱟᱸ ᱥᱚᱲᱚᱢ ᱴᱟᱜ ᱡᱟᱦᱟᱸ ᱵᱩᱡᱷᱟᱹᱜ ᱫᱚ᱾ ᱟᱨᱦᱚᱸ ᱟᱨᱦᱚᱸ ᱜᱚᱝᱠᱮ ᱡᱩᱫᱤ ᱠᱟᱹᱴᱤᱡ ᱡᱮᱞᱮᱢ ᱢᱮᱥᱟᱣᱟᱜ-ᱟ ᱟᱨᱦᱚᱸ ᱢᱟᱱᱮ ᱟᱹᱰᱤ ᱢᱚᱡᱽ ᱱᱟᱯᱟᱭ ᱵᱩᱡᱷᱟᱹᱜᱼᱟ᱾
ᱦᱮᱸ ᱟᱹᱰᱤ ᱱᱟᱯᱟᱭ ᱵᱩᱡᱽ ᱜᱚᱫᱚᱜ-ᱟ ᱟᱨ ᱛᱟᱦᱚᱞᱮ ᱜᱚᱝᱠᱮ ᱟᱨ ᱱᱚᱣᱟ ᱟᱨ ᱪᱮᱫ ᱞᱤᱧ ᱞᱟᱹᱭᱟ ᱵᱩᱥᱩᱵ ᱩᱫ ᱫᱚᱵᱤᱱ ᱡᱚᱢ ᱵᱟᱲᱟᱣ ᱟᱠᱟᱫᱟ ᱥᱮ ᱵᱟᱝ?
ᱦᱮᱸ ᱜᱚᱢᱠᱮ ᱵᱩᱥᱩᱵ ᱩᱫ ᱡᱚᱢ ᱵᱟᱲᱟ ᱦᱳᱭ ᱠᱟᱱ ᱜᱤᱭᱟ ᱟᱫᱚ ᱟᱫᱚ ᱵᱩᱥᱩᱵ ᱩᱫ ᱫᱚ ᱯᱨᱟᱭ ᱜᱮᱛᱚ ᱧᱟᱢᱚᱜᱼᱟ ᱚᱱᱟ ᱡᱟᱦᱟᱸ ᱡᱚᱠᱷᱚᱱ ᱫᱚᱢᱮ ᱫᱟᱜᱟᱭ ᱫᱟᱜ ᱞᱮᱠᱷᱟᱱ ᱟᱫᱚ ᱦᱟᱸᱜ ᱵᱩᱥᱩᱵ ᱠᱚ ᱥᱮᱭᱟᱜ-ᱟ ᱛᱚ ᱠᱷᱚᱛ ᱢᱟᱸᱫᱮ ᱠᱚᱨᱮᱜ᱾
ᱦᱮᱸ᱾
ᱟᱫᱚ ᱛᱚᱠᱷᱚᱱ ᱜᱮ ᱡᱚᱢ ᱵᱟᱲᱟ ᱦᱩᱭ ᱠᱟᱱᱟ᱾ ᱟᱵᱤᱱ ᱜᱚᱢ ᱠᱮ ᱵᱤᱧ ᱡᱚᱢ ᱵᱟᱲᱟ ᱠᱟᱫᱟ ᱥᱮ ᱵᱟᱝ ᱥᱮ ᱧᱟᱢᱚᱜ ᱜᱮᱭᱟ ᱥᱮ ᱵᱟᱝ ᱟᱯᱮ ᱥᱮᱜ ᱫᱚ?
ᱦᱮᱸ ᱜᱚᱝᱠᱮ ᱵᱩᱥᱩᱵ ᱩᱫ ᱫᱚ ᱟᱹᱰᱤ ᱡᱳᱨ ᱞᱤᱧ ᱠᱩᱥᱤᱭᱟᱜ ᱜᱮᱭᱟ ᱠᱷᱟᱱ ᱞᱟᱫ ᱠᱟᱛᱮᱜ ᱮ ᱡᱩᱫᱤ ᱵᱤᱱ ᱡᱚᱢᱟ ᱟᱹᱰᱤ ᱡᱳᱨ ᱜᱮ ᱥᱤᱵᱤᱞ ᱫᱚ ᱵᱩᱥᱩᱵ ᱩᱫ ᱫᱚ ᱵᱩᱥᱩᱵ ᱩᱫ ᱫᱚ᱾ ᱦᱮᱸ ᱱᱮᱛ ᱦᱮᱸ ᱱᱮᱛᱟᱨ ᱫᱚ ᱜᱚᱝᱠᱮ ᱟᱠᱷᱟᱱ ᱠᱚ ᱮᱸ ᱵᱩᱥᱩᱵ ᱩᱫ ᱠᱚ‌ ᱟᱠᱷᱟᱱ ᱠᱚ ᱵᱤᱡᱽᱱᱮᱥ ᱞᱮᱠᱟ ᱠᱚ ᱟᱠᱷᱟᱱ ᱠᱚ ᱮ ᱠᱚᱨᱟᱣ ᱫᱟ ᱟᱵᱤᱱ ᱵᱤᱱ ᱵᱟᱲᱟᱭᱟ ᱥᱮ ᱵᱟᱝ ᱵᱩᱥᱩᱵ ᱛᱮ ᱠᱷᱟᱱ ᱩᱫ ᱠᱚ ᱛᱮᱭᱟᱨ ᱫᱟ ᱮᱸ ᱮᱸ ᱚᱱᱠᱟ ᱠᱟᱛᱮᱜ ᱜᱮ᱾
ᱵᱟᱝ ᱜᱚᱢᱠᱮ ᱟᱞᱤᱧ ᱫᱚ ᱵᱟᱲᱟᱭ ᱫᱚ ᱵᱟᱹᱱᱩᱜ ᱟᱛᱚ, ᱟᱫᱚ ᱜᱚᱢᱠᱮ ᱚᱱᱟ ᱫᱚ ᱪᱮᱫ ᱞᱮᱠᱟ ᱠᱟᱛᱮ ᱠᱚ ᱛᱮᱭᱟᱨ ᱫᱟ?
ᱟᱫᱚ ᱜᱚᱝᱠᱮ ᱚᱱᱮ ᱚᱝᱠᱟ ᱡᱟᱸᱦᱟ ᱞᱮᱠᱟ ᱠᱟᱛᱮᱜ ᱫᱚ ᱦᱟᱸᱜ ᱠᱷᱟᱱ᱾ ᱚᱱᱮ ᱵᱩᱥᱩᱵ ᱟᱸᱜ ᱠᱷᱟᱱ ᱜᱮᱫ ᱠᱟᱛᱮᱫ ᱥᱮ ᱚᱠᱟ ᱞᱮᱠᱟ ᱠᱟᱛᱮᱫ ᱟᱜ ᱠᱷᱟᱱ ᱠᱚ ᱥᱮᱭᱟ ᱦᱚᱪᱚᱭ ᱫᱟ᱾ ᱟᱨ ᱡᱟᱸᱦᱟ ᱫᱚ ᱚᱱᱮ ᱥᱮᱭᱟ ᱠᱟᱛᱮᱜ ᱜᱮᱥᱮ ᱟᱸᱜ ᱠᱷᱟᱱ ᱩᱫ ᱫᱚ ᱚᱢᱚᱱᱚᱜ-ᱟ ᱦᱮᱸ ᱥᱮ᱾
ᱦᱮᱸ ᱦᱮᱸ ᱚᱱᱟ ᱵᱩᱥᱩᱵ ᱥᱮᱭᱟ ᱠᱟᱛᱮ ᱜᱮᱛᱚ ᱩᱫ ᱫᱚ ᱚᱱᱟ ᱫᱚ ᱚᱢᱚᱱᱚᱜ ᱜᱮᱭᱟ᱾
ᱦᱮᱸ ᱚᱱᱮ ᱚᱝᱠᱟ ᱠᱟᱛᱮᱜ ᱜᱮᱠᱚ ᱛᱮᱭᱟᱨ ᱫᱟ ᱠᱷᱟᱱ ᱞᱤᱧ ᱧᱮᱞᱮᱜ ᱠᱚᱣᱟ ᱠᱤᱪᱷᱩ ᱟᱜ ᱠᱷᱟᱱ ᱱᱮᱛᱟᱨ ᱫᱚ᱾
ᱛᱟᱞᱦᱮ ᱜᱚᱢᱠᱮ ᱚᱱᱠᱟ ᱠᱟᱛᱮ ᱜᱮ ᱜᱚᱢᱠᱮ ᱛᱟᱦᱞᱮ ᱵᱩᱥᱩᱵ ᱩᱫ ᱫᱚᱠᱚ ᱟᱠᱷᱨᱤᱧ ᱫᱟᱠᱚ ᱛᱮᱭᱟᱨ ᱠᱟᱛᱮᱫ᱾
ᱦᱮᱸ᱾ ᱟᱫᱚ ᱦᱟᱸᱜ ᱠᱷᱟᱱ ᱜᱚᱝᱠᱮ ᱱᱚᱜ-ᱚᱭ ᱟᱸ ᱡᱟᱯᱩᱫ ᱫᱤᱱ ᱜᱮᱛᱚ ᱵᱩᱥᱩᱯ ᱫᱤᱱ ᱫᱚ ᱟᱸᱜ ᱛᱟ ᱵᱩᱥᱩᱵ ᱳ ᱩᱫ ᱫᱚ ᱦᱩᱭᱩᱜ-ᱟ ᱥᱮ ᱟᱫᱚ ᱩᱛᱩᱝ ᱫᱚ᱾ ᱠᱷᱟᱱ ᱟᱻ ᱫᱟᱢ ᱠᱚᱫᱚ ᱦᱟᱸᱜ ᱠᱷᱟᱱ ᱠᱚᱢᱚᱜ ᱛᱟᱠᱚᱣᱟ ᱪᱮᱫᱟᱜ ᱥᱮ ᱟᱸᱜ ᱠᱷᱟᱱ᱾ ᱯᱨᱟᱭ ᱜᱮᱛᱚ ᱟᱸᱜ ᱠᱷᱟᱱ ᱵᱩᱥ ᱳᱫᱽ ᱫᱚ ᱦᱩᱭᱩᱜ ᱜᱮᱭᱟ ᱟᱸᱜ ᱠᱷᱟᱱ ᱟᱛᱩ ᱠᱚᱨᱮᱜ ᱫᱚ ᱢᱮᱱᱠᱷᱟᱱ ᱟᱫᱚ᱾ ᱦᱟᱱᱟ ᱡᱚᱠᱷᱚᱱ ᱱᱚᱣᱟ ᱠᱚ ᱪᱟᱵᱟᱜ-ᱟ ᱟᱫᱚ᱾ ᱮᱢᱱᱤ ᱚᱸᱜ-ᱚ ᱥᱤᱛᱩᱝ ᱫᱤᱱ ᱠᱚᱨᱮ ᱦᱚᱸ ᱵᱩᱥᱩᱵ ᱩᱫ ᱫᱚᱠᱚ ᱛᱮᱭᱟᱨ ᱦᱚᱪᱚᱭ ᱫᱟ ᱫᱟᱲᱮᱭᱟᱜ ᱠᱟᱱᱟ ᱛᱚ ᱟᱫᱚ ᱩᱱ᱾ ᱜᱮ ᱪᱮᱫ ᱫᱟᱢ ᱠᱚᱫᱚ ᱵᱟᱲᱛᱤᱜ ᱛᱟᱠᱚᱣᱟ ᱚᱱᱟ ᱨᱮᱱᱟᱜ ᱫᱚ᱾
ᱦᱳ ᱟᱞᱤᱧ ᱫᱚ ᱜᱚᱢᱠᱮ ᱞᱤᱧ ᱞᱟᱹᱭᱟ ᱡᱟᱸᱦᱟ᱾ ᱛᱮᱭᱟᱨ ᱠᱟᱛᱮ ᱵᱩᱥᱩᱵ ᱳᱫ ᱫᱚ ᱚᱱᱟ ᱫᱚ ᱩᱱᱟᱹᱜ ᱫᱚ ᱥᱮᱵᱮᱞ ᱫᱚ ᱵᱟᱹᱱᱩᱜ-ᱟ ᱡᱟᱸᱦᱟ᱾ ᱟᱡ ᱛᱮ ᱛᱮᱭᱟᱨᱟᱜ ᱫᱚ ᱜᱚᱢᱠᱮ ᱡᱟᱸᱦᱟ ᱵᱩᱥᱩᱵ ᱳᱫ ᱚᱱᱟᱜᱮ ᱵᱮᱥᱤ ᱥᱮᱵᱮᱞᱟ ᱟᱞᱤᱧ ᱫᱚ ᱚᱱᱟᱞᱤᱧ ᱞᱟᱹᱭ ᱦᱚᱪᱚᱭ ᱫᱟ᱾
ᱦᱮᱸ ᱚᱱᱟᱜᱮ ᱥᱤᱵᱤᱞᱟ ᱪᱮᱫᱟᱜ ᱥᱮ ᱡᱟᱦᱟᱱᱟᱜ ᱜᱮ᱾ ᱡᱤᱱᱤᱥ ᱵᱤᱱ ᱧᱮᱞ ᱫᱟᱲᱮᱜ ᱡᱟᱦᱟᱱᱟᱜ ᱡᱚ ᱵᱤᱞᱤ ᱠᱚᱜᱮᱵᱤᱱ ᱧᱮᱞ ᱫᱟᱲᱮᱜ-ᱟ᱾
ᱦᱮᱸ ᱡᱮᱢᱚᱱ ᱩᱞ ᱠᱚ ᱦᱮᱥᱮ᱾
ᱦᱮᱸ ᱦᱮᱸ᱾ ᱡᱟᱸᱦᱟ ᱫᱚ ᱦᱟᱸᱜ ᱠᱷᱟᱱ ᱥᱮᱨᱢᱟ ᱨᱮ ᱢᱮᱜ ᱫᱷᱟᱣ ᱡᱚᱜ-ᱟ ᱚᱱᱟ ᱫᱚ ᱦᱟᱸᱜ ᱠᱷᱟᱱ ᱟᱰᱤ ᱡᱳᱨ ᱜᱮ ᱥᱮᱵᱮᱞᱟ ᱟᱨ᱾ ᱡᱟᱸᱦᱟ ᱫᱚ᱾ ᱦᱟᱱᱟ ᱱᱚᱣᱟ ᱵᱟᱨᱚ ᱢᱟᱥ ᱜᱮ ᱟᱸᱜ ᱠᱷᱟᱱ ᱠᱚ ᱤᱭᱟᱹ ᱮᱸ ᱾ ᱡᱮ ᱚᱱᱟ ᱫᱚ ᱟᱜ ᱠᱷᱟᱱ ᱩᱱᱟᱹᱜ ᱫᱚ ᱵᱟᱝ ᱾
ᱦᱮᱸ ᱚᱱᱟ ᱫᱚ ᱠᱟᱴᱤᱡ ᱮᱴᱟᱜ ᱨᱚᱠᱚᱢ ᱵᱷᱟᱵ ᱵᱩᱡᱷᱟᱹᱜ-ᱟ ᱡᱟᱦᱟᱱᱟᱜ᱾ ᱩᱞ ᱠᱚᱦᱚᱸ ᱟᱨ ᱮᱢᱱᱤ ᱡᱟᱦᱟᱱᱟᱜ ᱡᱤᱱᱤᱥ ᱠᱚᱦᱚᱸ ᱦᱮᱸᱥᱮ᱾
ᱦᱮᱸ ᱦᱮᱸ ᱡᱟᱦᱟᱱᱟᱜ ᱜᱮᱵᱤᱱ ᱧᱮᱞ ᱫᱟᱲᱮᱜ-ᱟ ᱦᱮᱸ ᱚᱱᱟᱜᱮ᱾ ᱠᱷᱟᱱ ᱱᱟᱯᱟᱭᱚᱜ-ᱟ ᱟᱫᱚ ᱚᱱᱮ ᱚᱝᱠᱟ ᱜᱮ ᱟᱠᱷᱨᱤᱧ ᱫᱟᱠᱚ ᱛᱚ᱾ ᱚᱸᱜ-ᱚᱝᱠᱟ ᱜᱮ ᱦᱳᱭ᱾
ᱛᱟᱦᱞᱮ ᱜᱚᱢᱠᱮ ᱩᱱ ᱡᱩᱫᱤ ᱛᱟᱦᱞᱮ ᱵᱩᱥᱩᱵ ᱥᱮᱭᱟ ᱠᱟᱛᱮ ᱠᱚ ᱵᱮᱱᱟᱣ ᱫᱟ ᱛᱟᱦᱞᱮ ᱜᱚᱢᱠᱮ᱾ ᱠᱟᱣᱰᱤ ᱠᱚᱫᱚ ᱛᱟᱦᱞᱮ ᱜᱚᱢᱠᱮ ᱥᱤᱛᱩᱝ ᱫᱤᱱ ᱦᱚᱸ ᱡᱩᱫᱤ ᱠᱚ ᱵᱮᱱᱟᱣᱟ ᱛᱟᱦᱞᱮ ᱜᱚᱢᱠᱮ᱾ ᱟᱰᱤ ᱩᱥᱛᱟᱹᱨ ᱫᱟᱢᱚᱜ ᱫᱚ ᱡᱟᱸᱦᱟ ᱵᱩᱥᱩᱵ ᱳᱫ ᱠᱚᱫᱚ᱾
ᱦᱮᱸ ᱩᱱᱫᱚ ᱟᱜ ᱠᱷᱟᱱ ᱚᱱᱟ ᱫᱚ ᱟᱰᱤ ᱡᱳᱨ ᱜᱮ ᱫᱟᱢᱚᱜ-ᱟ᱾ ᱥᱟᱶᱛᱮ ᱜᱚᱝᱠᱮ ᱚᱱᱮ ᱪᱮᱫ ᱠᱮᱢᱤᱠᱮᱞ ᱠᱚᱠᱚ ᱮᱢᱟ ᱟᱜ ᱠᱟᱱᱟ ᱛᱚ ᱟᱫᱚ ᱚᱱᱟ᱾ ᱚᱱᱮ ᱡᱟᱸᱦᱟ ᱫᱚ᱾ ᱤᱭᱟᱹ ᱛᱮᱭᱟᱨ ᱦᱚᱪᱚᱭ ᱫᱟ ᱚᱱᱟ ᱟᱸ ᱤᱭᱟᱹᱛᱮ᱾ ᱡᱟᱸᱦᱟ ᱫᱚ ᱢᱤᱫ ᱜᱮᱭᱟᱭ᱾ ᱟᱸ ᱢᱤᱫ ᱠᱟᱛᱷᱟ ᱛᱮ ᱞᱟᱹᱭ ᱜᱟᱱᱚᱜ-ᱟ ᱵᱩᱥᱩᱵ᱾
ᱦᱳᱭ ᱦᱳᱭ ᱵᱩᱥᱩᱵ ᱛᱮᱜ ᱠᱚ ᱥᱮᱭᱟ ᱦᱚᱪᱚᱭ ᱫᱟ ᱛᱟᱨᱯᱚᱨᱮ ᱚᱸᱰᱮ ᱠᱷᱚᱱᱟᱜ ᱜᱮ᱾ ᱟᱫᱚ ᱳᱫ ᱦᱩᱭᱩᱜ ᱠᱟᱱᱟ ᱟᱫᱚ ᱚᱱᱟ ᱜᱮᱠᱚ᱾ ᱟᱠᱷᱨᱤᱧ ᱫᱟᱠᱚ ᱚᱱᱟ ᱛᱮᱜᱮ ᱮᱰᱮᱠᱷᱟᱱ ᱵᱤᱥᱤ ᱵᱤᱥᱤ ᱠᱟᱣᱰᱤ ᱠᱚ ᱠᱟᱢᱟᱣ ᱫᱟᱠᱚ ᱦᱮᱸ ᱥᱮ᱾
ᱦᱮᱸ ᱚᱱᱟ ᱯᱞᱟᱥᱴᱤᱠ ᱨᱮᱠᱚ ᱵᱟᱭ ᱠᱟᱜ ᱠᱟᱱᱟ ᱛᱚ ᱜᱚᱢᱠᱮ ᱟᱫᱚ᱾ ᱯᱞᱟᱥᱴᱤᱠ ᱦᱚᱸ ᱱᱟᱱᱟ ᱵᱷᱩᱜᱟᱹᱜ᱾ ᱠᱟᱛᱮᱫ ᱟᱫᱚ ᱩᱰᱩᱠᱚᱜ ᱠᱟᱱᱟ ᱚᱱᱟ ᱡᱟᱦᱟᱸ ᱩᱫᱽ ᱫᱚ
ᱦᱮᱸ᱾
ᱟᱪ ᱟᱨ ᱛᱟᱦᱚᱞᱮ ᱜᱚᱢᱠᱮ? ᱦᱮ ᱞᱟᱹᱭᱵᱤᱱ ᱢᱟ᱾
ᱛᱟᱦᱚᱞᱮ ᱜᱚᱝᱠᱮ ᱚᱱᱟᱫᱚ ᱜᱚᱝᱠᱮ ᱵᱤᱱ ᱡᱚᱢ ᱵᱟᱲᱟ ᱟᱠᱟᱫᱟ ᱥᱮ ᱵᱟᱝ?
ᱵᱟᱝ ᱵᱟᱝ ᱚᱱᱟ ᱠᱤᱨᱤᱧᱟᱜ ᱫᱚ ᱵᱟᱹᱞᱤᱧ ᱡᱚᱢ ᱟᱠᱟᱫᱟ ᱮᱢᱱᱤ ᱱᱚᱣᱟ ᱟᱹᱛᱩ ᱠᱚᱨᱮ ᱟᱞᱮ ᱚᱲᱟᱜ ᱠᱚᱨᱮ ᱱᱚᱣᱟ ᱵᱩᱥᱩᱵ ᱯᱟᱲᱳᱭ ᱠᱚᱨᱮ ᱦᱩᱭᱩᱜ ᱜᱮᱭᱟ ᱚᱱᱟ ᱠᱚᱜᱮᱞᱤᱧ ᱡᱚᱢ ᱵᱟᱲᱟ ᱟᱠᱟᱫᱟ᱾
ᱦᱮᱸ ᱦᱮᱸ ᱦᱮᱸ ᱦᱮᱸᱛᱚ᱾
ᱦᱮᱸ᱾
ᱛᱟᱦᱚᱞᱮ ᱚᱱᱠᱟ ᱠᱟᱛᱮᱜ ᱜᱮᱵᱤᱱ ᱡᱚᱢ ᱵᱟᱲᱟ ᱟᱠᱟᱫᱟ?